ᱦᱮᱞᱳ᱾
ᱦᱮᱞᱳ᱾ ᱦᱮᱸ ᱦᱮᱞᱳ᱾
ᱦᱮᱞᱳ᱾
ᱦᱮᱸᱻ ᱾
ᱦᱟᱞᱳᱻ ᱾ ᱦᱮᱞᱳ, ᱟᱸᱡᱚᱢᱚᱜ ᱠᱟᱱ ᱜᱮᱭᱟ, ᱦᱳᱭ, ᱟᱸᱡᱚᱢᱚᱜ ᱠᱟᱱᱟ ᱾
ᱦᱳᱭ, ᱞᱟᱹᱭᱢᱮ ᱚᱱᱟ ᱫᱚ, ᱤᱧ ᱠᱷᱟᱹᱞᱤ, ᱠᱷᱟᱹᱞᱤᱧ ᱦᱤᱞᱟᱹᱣ ᱮᱫᱟ, ᱩᱱ ᱠᱷᱚᱱ ᱟᱸᱡᱚᱢᱚᱜᱼᱟᱱᱠᱷᱟᱡ ᱫᱚ, ᱡᱚᱞᱫᱤ ᱞᱟᱹᱭ ᱠᱚᱢ ᱵᱷᱤᱞᱟᱹ ᱾
ᱟᱸᱡᱚᱢ ᱮᱫᱤᱧ
ᱟᱪᱪᱷᱟ! ᱫᱤᱭᱮ ᱪᱮᱜ ᱮᱢ, ᱪᱤᱠᱟᱹᱭᱮᱫᱟ?
ᱪᱤᱜ ᱦᱚᱸ ᱵᱟᱝ, ᱫᱩᱲᱩᱵ ᱟᱠᱟᱹᱱᱟᱹᱧ ᱾
ᱚᱸᱻᱦᱚ, ᱤᱧᱦᱚᱸ ᱱᱚᱜᱼᱚᱭ, ᱱᱚᱱᱛᱮ ᱨᱮ, ᱢᱟᱴᱷ ᱥᱮᱫ ᱠᱟᱹᱴᱤᱡ ᱤᱧ, ᱦᱮᱡ ᱟᱠᱟᱱᱟ, ᱱᱚᱱᱛᱮ ᱱᱟᱥᱤᱱᱟᱜ ᱾ ᱚᱣᱟᱠ, ᱵᱟᱲᱟᱭ ᱮᱫᱤᱧ ᱛᱟᱦᱚᱞᱮ, ᱱᱚᱝᱠᱟ ᱫᱚ, ᱟᱨ ᱪᱤᱫ ᱞᱟᱝ ᱜᱟᱞᱢᱟᱨᱟᱣᱟ? ᱢᱤᱫᱴᱮᱡ ᱥᱟᱛᱟᱢ, ᱤᱫᱤ ᱠᱟᱛᱮ ᱞᱟᱝ ᱜᱟᱞᱢᱟᱨᱟᱣ ᱞᱮᱠᱷᱟᱱ ᱫᱚ, ᱵᱷᱟᱹᱜᱤ ᱠᱚᱜᱼᱟ, ᱦᱮᱸ ᱥᱮ, ᱵᱟᱝ?
ᱦᱮᱸ, ᱞᱟᱹᱭ ᱛᱟᱞᱟᱝ ᱢᱮ, ᱢᱟ ᱾
ᱥᱟᱛᱟᱢ ᱫᱚ ᱚᱸᱻᱮᱜ ᱥᱟᱨ ᱥᱟᱹᱜᱩᱱ ᱵᱟᱯᱞᱟ, ᱤᱫᱤ ᱠᱟᱛᱮᱜ,
ᱟᱪᱪᱷᱟ ᱾
ᱱᱮᱛᱟᱨ ᱫᱚ, ᱤᱧ ᱜᱮ ᱠᱟᱹᱴᱤᱡ ᱤᱧ, ᱞᱟᱹᱭᱮᱫ ᱛᱟᱞᱟᱝᱟ, ᱛᱟᱨ ᱯᱚᱨᱮ
ᱦᱮᱸ, ᱦᱳᱭ ᱦᱳᱭ, ᱢᱟ ᱞᱟᱹᱭ ᱢᱮ!
ᱥᱟᱨ ᱥᱟᱹᱜᱩᱱ ᱵᱟᱯᱞᱟ ᱠᱟᱛᱮ, ᱤᱭᱟᱹ ᱵᱟᱯᱞᱟ ᱤᱫᱤ ᱠᱟᱛᱮᱫ ᱫᱚ, ᱱᱚᱝᱠᱟ, ᱡᱮ ᱞᱟᱦᱟᱛᱮ, ᱢᱤᱫ ᱥᱩᱢᱟᱹᱭ ᱛᱮᱦᱮᱸ ᱠᱟᱱᱟ, ᱡᱮ ᱮᱸᱻ, ᱵᱟᱱᱟᱨ ᱯᱚᱨᱤᱵᱟᱨ ᱥᱮᱱ ᱠᱷᱚᱱ, ᱧᱮᱞ ᱧᱮᱯᱮᱞ ᱠᱟᱛᱮ, ᱵᱟᱯᱞᱟ ᱦᱩᱭᱩᱜᱚᱜ ᱠᱟᱱ, ᱛᱟᱦᱮᱸ ᱠᱟᱱᱟ ᱾ ᱡᱚᱛᱚ ᱠᱟᱹᱢᱤ ᱜᱮ, ᱮᱥᱴᱮᱯ ᱵᱟᱭ ᱮᱥᱴᱮᱯ, ᱞᱟᱦᱟ ᱞᱟᱦᱟᱛᱮ, ᱪᱟᱞᱟᱜᱚᱜ ᱠᱟᱱ ᱛᱟᱦᱮᱸ ᱠᱟᱱᱟ, ᱦᱮᱸ ᱥᱮ ᱾
ᱦᱳᱭ, ᱦᱳᱭ ᱾
ᱛᱚ, ᱤᱧᱟᱹᱜ ᱱᱤᱭᱟᱹ ᱱᱚᱰᱮ, ᱢᱤᱫᱴᱮᱱ ᱠᱩᱠᱞᱤ ᱢᱮᱱᱟᱜ ᱟᱠᱟᱫ, ᱡᱮᱼᱼ ᱱᱮᱛᱟᱨ, ᱱᱮᱛᱟᱨ ᱫᱚ, ᱤᱭᱟᱹ ᱟᱢᱟᱜ ᱢᱚᱱᱮ ᱛᱮ, ᱛᱤᱱᱟᱹᱜ ᱜᱟᱱ ᱱᱤᱭᱟᱹ, ᱥᱟᱨ ᱥᱟᱹᱜᱩᱱ ᱵᱟᱯᱞᱟ, ᱵᱟᱸᱧᱪᱟᱣ ᱢᱮᱱᱟᱜ ᱟᱠᱟᱫ, ᱥᱮ ᱫᱚᱦᱚ ᱦᱮᱱᱟᱜ, ᱟᱠᱟᱫᱼᱟ? ᱥᱮ, ᱟᱫ ᱪᱟᱵᱟᱜ ᱠᱟᱱᱟ?
ᱟᱪᱪᱷᱟ ᱾ ᱤᱧᱟᱹᱜ, ᱩᱭᱦᱟᱹᱨ ᱛᱮ ᱫᱚ ᱥᱟᱨ ᱥᱟᱹᱜᱩᱱ ᱵᱟᱯᱞᱟ ᱫᱚ, ᱱᱤᱛ ᱦᱚᱸ ᱵᱟᱸᱧᱪᱟᱣ ᱜᱮ, ᱢᱮᱱᱟᱜ ᱟᱠᱟᱫᱟ ᱾
ᱦᱩᱸ ᱾
ᱩᱸᱻ, ᱮᱭ ᱡᱳᱱᱱᱚ ᱜᱤᱧ ᱢᱮᱱ ᱮᱫᱟ, ᱡᱮ ᱠᱟᱨᱚᱱ, ᱡᱟᱦᱟᱸ, ᱵᱟᱯᱞᱟ ᱠᱟᱛᱷᱟ ᱠᱟᱱᱟ,
ᱦᱩᱸᱻ ᱾
ᱢᱤᱫᱴᱮᱱ ᱠᱩᱲᱤ ᱜᱤᱫᱽᱨᱟᱹ, ᱟᱨ ᱢᱤᱫᱴᱮᱱ ᱠᱚᱲᱟ ᱜᱤᱫᱽᱨᱟᱹ, ᱢᱤᱫᱴᱮᱱ ᱥᱟᱹᱜᱟᱹᱭ ᱨᱮ, ᱡᱚᱠᱷᱚᱱ ᱜᱮ ᱠᱤᱱ, ᱟᱵᱚᱫ ᱫᱚᱜᱼᱟ, ᱚᱱᱟ ᱫᱚ ᱦᱩᱭᱩᱜ ᱠᱟᱱᱟ, ᱵᱟᱯᱞᱟ ᱾ ᱦᱮᱞ ᱯᱚᱨ, ᱚᱱᱟ ᱵᱟᱯᱞᱟ ᱛᱚ, ᱢᱤᱫ ᱫᱤᱱ ᱞᱟᱹᱜᱤᱫ, ᱵᱟᱝ ᱦᱩᱭᱩᱜ ᱠᱟᱱᱟ ᱥᱮ? ᱚᱱᱟ ᱵᱟᱯᱞᱟ ᱵᱟᱯᱞᱟ ᱫᱚ, ᱡᱟᱭ ᱡᱩᱜᱽ ᱞᱟᱹᱜᱤᱫ ᱾
ᱦᱳᱭ ᱾
ᱟᱹᱠᱤᱱ ᱡᱚᱛᱚ ᱫᱤᱱ, ᱡᱤᱣᱮᱫ ᱠᱤᱱ ᱛᱟᱦᱮᱸᱱᱟ, ᱛᱚ ᱛᱚ ᱫᱤᱱ ᱞᱟᱹᱜᱤᱫ, ᱚᱱᱟ ᱥᱟᱹᱜᱟᱹᱭ ᱟᱠᱤᱱ ᱱᱤᱵᱷᱟᱣ ᱦᱩᱭᱩᱜ ᱛᱟᱹᱠᱤᱱᱟ, ᱥᱮ ᱚᱱᱟ, ᱟᱹᱠᱤᱱ ᱯᱟᱞᱚᱱ ᱠᱟᱛᱮᱜ, ᱫᱚᱦᱚ ᱦᱩᱭᱩᱜ ᱛᱟᱹᱠᱤᱱᱟ ᱾
ᱦᱚᱸ ᱾
ᱛᱚ ᱮ ᱱᱮᱛᱟᱨ ᱫᱚ ᱡᱟᱹᱥᱛᱤ ᱠᱟᱭᱛᱮ ᱧᱮᱞᱚᱜᱚᱜ ᱠᱟᱱᱟ ᱡᱮ ᱮᱸᱜ ᱟᱠᱳ ᱱᱤᱡᱮ ᱛᱮ ᱠᱚ ᱠᱩᱥᱤ ᱨᱟᱡᱤᱜ ᱠᱟᱱᱟ᱾
ᱦᱮᱸ᱾
ᱛᱟᱨ ᱯᱚᱨ ᱚᱲᱟᱜ ᱦᱚᱲ ᱴᱷᱮᱱ ᱠᱚ ᱞᱟᱹᱭ ᱮᱫᱟ, ᱛᱟᱨ ᱯᱚᱨᱮ ᱚᱱᱟ ᱟᱨᱚ ᱠᱚ ᱥᱟᱨ ᱥᱟᱹᱜᱩᱱᱟᱜ ᱠᱟᱱᱟ᱾
ᱢᱟᱱᱮ ᱱᱮᱛᱟᱨ ᱫᱚ ᱦᱮᱸ ᱱᱮᱛᱟᱨ ᱫᱚ ᱮᱸ ᱮᱠᱮ ᱵᱟᱨᱮ ᱢᱟᱱᱮ ᱞᱟᱦᱟᱛᱮ ᱠᱷᱚᱱ ᱫᱚ ᱠᱟᱹᱴᱤᱡ ᱢᱚᱰᱤᱯᱷᱟᱭ ᱠᱟᱱᱟ᱾ ᱢᱮᱱ ᱦᱮᱸ᱾ ᱢᱮᱱ ᱞᱮᱱ ᱠᱷᱟᱱ ᱫᱚ ᱢᱳᱴᱤᱯᱷᱟᱭ ᱢᱳᱰᱤᱯᱷᱟᱭ ᱠᱟᱱᱟ, ᱠᱟᱨᱚᱱ ᱞᱟᱦᱟ ᱛᱮ ᱫᱚ ᱱᱚᱝᱠᱟ ᱛᱟᱦᱮᱸ ᱠᱟᱱᱟ ᱡᱮ ᱡᱟᱦᱟᱸᱭ ᱦᱳᱭ ᱛᱳ ᱵᱟᱹᱦᱩᱜ ᱵᱟᱹᱦᱩᱜ ᱠᱟᱱᱟᱭ ᱥᱮ ᱵᱟ ᱡᱟᱢᱟᱭᱚᱜ, ᱡᱟᱢᱟᱭᱚᱜ ᱠᱟᱱᱟ ᱱᱟᱣᱟ ᱡᱟᱢᱟᱭᱚᱜ ᱠᱟᱱᱟ᱾ ᱠᱟᱱᱟᱭ, ᱩᱱᱠᱤᱱ ᱵᱟᱹᱦᱩ ᱡᱟᱢᱟᱭ ᱢᱚᱫᱽ ᱢᱚᱫᱽᱫᱷᱮ ᱨᱮᱦᱚᱸ ᱢᱟᱱᱮ ᱥᱮ ᱨᱚᱠᱚᱢ ᱡᱳᱜᱟ ᱡᱳᱜᱽ ᱵᱟᱝ ᱛᱟᱦᱮᱸ ᱠᱟᱱᱟ ᱥᱮ ᱵᱟᱝ? ᱦᱩᱭᱩᱜᱚᱜ ᱠᱟᱱ ᱛᱟᱦᱮᱸ ᱠᱟᱱᱟ, ᱡᱚᱠᱷᱚᱱ ᱱᱚᱝᱠᱟ ᱧᱮᱞ ᱧᱮᱯᱮᱞ ᱠᱚ ᱪᱟᱞᱟᱜ ᱠᱟᱱ ᱛᱟᱦᱮᱸᱱᱟ᱾
ᱦᱩᱸ,
ᱠᱷᱚᱱ ᱜᱮ ᱡᱩᱫᱤ ᱡᱟ ᱧᱮᱞ ᱦᱩᱭᱱᱟ ᱧᱮᱯᱮᱞ ᱦᱩᱭᱱᱟ ᱚᱱᱟᱜᱮ᱾ ᱛᱟᱨ ᱯᱚᱨᱮ ᱫᱚ ᱮᱠᱫᱚᱢ ᱠᱳᱱᱳ ᱛᱤᱱ ᱫᱤᱱ ᱵᱟᱯᱞᱟ ᱵᱟᱝ ᱦᱩᱭᱩᱜ ᱠᱟᱱᱟ ᱩᱱᱫᱤᱱ ᱫᱚ ᱟᱹᱠᱤᱱ ᱫᱚ ᱮᱠᱫᱚᱢ ᱢᱟᱱᱮ ᱚᱡᱚᱱᱟ ᱦᱚᱲ ᱞᱮᱠᱟ ᱛᱟᱦᱮᱸ ᱠᱟᱱᱟ ᱦᱮᱸᱥᱮ᱾ ᱟᱨ ᱱᱮᱛᱟᱨ ᱫᱚ ᱱᱚᱝᱠᱟᱜ ᱠᱟᱱᱟ ᱡᱮ ᱞᱟᱦᱟ ᱠᱷᱚᱱ ᱜᱮ ᱧᱮᱞ ᱧᱮᱯᱮᱞ ᱠᱟᱛᱮᱜ ᱡᱚᱛᱚ ᱠᱤᱪᱷᱩ ᱨᱮᱰᱤ ᱛᱟᱦᱮᱸᱱ ᱠᱟᱱᱟ ᱟᱨᱦᱚ ᱥᱟᱸᱶᱛᱮ ᱱᱚᱝᱠᱟ ᱡᱮ, ᱵᱟᱝ ᱠᱩ ᱛᱟᱦᱮᱸ ᱫᱟᱲᱤᱭᱟᱜ ᱠᱟᱱ ᱠᱷᱟᱱ ᱫᱳᱠᱳ, ᱞᱟᱦᱟ ᱨᱮᱜᱮ ᱠᱳ ᱟᱹᱜᱩ ᱠᱟ ᱠᱳ ᱠᱟᱱᱟ ᱥᱮ ᱠᱳ ᱵᱚᱞᱚᱜ ᱠᱟᱱᱟ᱾
ᱦᱳᱭ ᱦᱳᱭ ᱦᱳᱭ ᱦᱮᱸ᱾
ᱦᱳᱭ ᱾ ᱵᱚᱞᱚ ᱠᱟᱛᱮᱫ ᱫᱤᱭᱮ ᱯᱚᱨᱮ ᱡᱚᱠᱷᱚᱱ ᱚᱲᱟᱜ ᱨᱮᱱ ᱦᱚᱲ ᱠᱩ, ᱚᱱᱟ ᱠᱚ ᱠᱳ ᱧᱮᱞᱮᱫᱼᱟ ᱥᱮ ᱟᱹᱛᱩ ᱫᱤᱥᱚᱢ ᱠᱚ ᱠᱳ ᱵᱩᱡᱽ ᱵᱟᱲᱟᱭᱮᱫᱼᱟ᱾ ᱛᱟᱨ ᱯᱚᱨᱮ ᱚᱱᱟ ᱟᱵᱟᱨ ᱮᱸ ᱱᱚᱛᱩᱱ ᱠᱚᱨᱮ, ᱟᱨᱚ ᱢᱟᱱᱮ ᱵᱟᱱᱟᱨ ᱯᱟᱥᱴᱟ ᱧᱮᱞ ᱧᱮᱯᱮᱞ ᱥᱮ ᱨᱚᱲ ᱨᱚᱲ, ᱨᱚᱲ ᱛᱟᱞᱟ ᱛᱮ᱾
ᱦᱩᱸ,
ᱟᱨᱚ ᱠᱳ ᱮ ᱤᱭᱟᱹᱭᱮᱫ ᱠᱤᱱᱟᱹ ᱾
ᱦᱮᱸ ᱩᱱᱠᱤᱱ ᱟᱫᱚ ᱠᱚ ᱵᱟ ᱵᱟᱯᱞᱟ ᱥᱟᱦᱟ ᱠᱟᱠᱤᱱ ᱠᱟᱱᱟ᱾
ᱦᱳᱭ ᱦᱳᱭ᱾
ᱞᱟᱦᱟ ᱛᱮᱫᱚ ᱱᱚᱣᱟ ᱫᱚ ᱦᱩᱭᱩᱜ ᱠᱟᱱᱟ ᱡᱮ ᱡᱟᱦᱟᱸ ᱠᱟᱛᱷᱟᱢ ᱢᱮᱱ ᱦᱚᱪᱚ ᱠᱮᱫᱟ? ᱡᱮ, ᱢᱤᱫ ᱡᱟᱦᱟᱧ ᱢᱟᱱᱮ ᱠᱚᱲᱟ ᱯᱟᱦᱟᱴᱟ ᱠᱩᱲᱤ ᱴᱷᱮᱱ ᱡᱟᱦᱟᱸ ᱧᱮᱞᱮ ᱦᱤᱡᱩᱜᱼᱟ ᱚᱱᱟ ᱧᱮᱞᱜᱮ ᱛᱟᱨᱯᱚᱨ ᱵᱟᱯᱞᱟ᱾
ᱦᱩᱸ ᱦᱩᱸ ᱦᱩᱸ᱾
ᱛᱚ ᱞᱟᱦᱟ ᱛᱮᱫᱚ ᱦᱩᱭᱩᱜ ᱠᱟᱱ ᱛᱟᱦᱮᱱᱟ ᱢᱤᱫᱴᱮᱱ ᱮ ᱩᱱᱤ ᱡᱟᱦᱟᱸᱭ ᱠᱚᱲᱟ ᱦᱚᱯᱚᱱ ᱠᱩᱲᱤ ᱜᱤᱫᱽᱨᱟᱹᱭ ᱧᱮᱞ ᱠᱮᱫᱮᱭᱟ᱾
ᱦᱩᱸ,
ᱛᱟᱨᱯᱚᱨᱮ ᱮᱭ ᱡᱚᱱᱱᱚ ᱡᱳᱜᱟᱡᱳᱜ ᱢᱟᱫᱽᱫᱷᱚᱢ ᱵᱟᱝ ᱛᱟᱦᱮᱱ ᱠᱟᱱ ᱛᱟᱦᱮᱸᱱᱟ ᱠᱟᱨᱚᱱ ᱯᱷᱳᱱ ᱛᱚ ᱛᱚᱠᱷᱚᱱ ᱩᱱᱟᱹᱜ ᱫᱚ ᱵᱟᱝ ᱛᱟᱦᱮᱸ ᱠᱟᱱᱟ ᱥᱮ?
ᱦᱩᱸ ᱦᱩᱸ ᱦᱩᱸ᱾
ᱯᱷᱳᱱ ᱵᱟᱝ ᱛᱟᱦᱮᱸ ᱠᱟᱱᱟ ᱮᱨᱯᱚᱨ ᱜᱚᱜᱚ ᱵᱟᱵᱟ ᱡᱟᱦᱟᱸ, ᱥᱤᱫᱫᱷᱟᱱᱛᱚ ᱠᱚ ᱦᱟᱛᱟᱣᱮᱫ ᱛᱟᱦᱮᱱᱟ ᱩᱱᱠᱩ ᱫᱚ ᱵᱚᱸᱜᱟ ᱵᱩᱨᱩ ᱢᱟᱱᱮ ᱵᱚᱸᱜᱟ ᱵᱩᱨᱩ ᱵᱟᱨᱟᱵᱟᱨᱤ ᱥᱚᱢᱟᱱ ᱢᱤᱫᱴᱮᱱ ᱥᱤᱫ ᱫᱷᱟᱱᱛᱚᱠᱚ ᱠᱚ ᱢᱚᱱᱮᱭᱮᱫ ᱛᱟᱦᱮᱱᱟ᱾
ᱦᱩᱸ᱾
ᱢᱮᱱᱠᱷᱟᱱ ᱱᱤᱭᱟᱹ ᱡᱩᱜᱽ ᱨᱮᱫᱚ ᱢᱟᱱᱩᱥ ᱱᱩᱱᱟᱹᱜ ᱴᱟ ᱜᱮ ᱯᱚᱨᱤᱵᱚᱨ ᱛᱚᱱᱥᱤᱞ
ᱦᱩᱸ᱾
ᱦᱚᱭᱛᱳ ᱱᱤᱛᱳᱜ-ᱮ ᱠᱟᱛᱷᱟᱣᱟᱫᱮᱭᱟ ᱤᱧᱤᱧ ᱵᱟᱯᱞᱟ ᱢᱮᱭᱟ ᱢᱮᱱᱠᱷᱟᱱ ᱩᱱᱤ ᱠᱤᱪᱷᱩ ᱠᱷᱚᱱ ᱯᱚᱨ ᱚᱱᱟ ᱠᱟᱛ ᱠᱟᱛᱷᱟ ᱜᱮᱭ ᱢᱮᱱᱟ ᱡᱮ ᱤᱧ ᱫᱚ ᱚᱱᱟ ᱠᱟᱛᱷᱟ ᱫᱚ ᱵᱟᱝᱤᱧ ᱨᱚᱲ ᱠᱟᱫᱟ᱾ ᱢᱟᱱᱩᱥᱮᱨ ᱪᱮᱛᱟᱱ ᱢᱤᱫᱴᱮᱱ ᱯᱟᱹᱛᱭᱟᱹᱣ ᱟᱫᱚᱜ ᱠᱟᱱ ᱛᱟᱠᱚᱣᱟ᱾
ᱱᱚᱸᱰᱮ ᱦᱮᱸ, ᱦᱮᱸ ᱦᱮᱸ ᱞᱟᱹᱭ
ᱚᱱᱟ ᱠᱷᱟᱹᱛᱤᱨ ᱛᱮᱜᱮ ᱦᱳᱭᱛᱳ ᱱᱤᱡᱮ ᱛᱮᱜᱮ ᱜᱮ ᱧᱟᱯᱟᱢᱚᱜ ᱠᱟᱱᱟ᱾ ᱮᱵᱚᱝ ᱚᱱᱟᱜᱮ ᱟᱭᱩ ᱵᱟᱵᱟ ᱴᱷᱮᱡ ᱠᱚ ᱥᱚᱫᱚᱨ ᱮᱫᱟ ᱟᱨ ᱚᱱᱟᱜᱮ ᱡᱮᱢᱚᱱ ᱟᱵᱚᱣᱟᱜ ᱨᱤᱛᱤ ᱨᱮᱣᱟᱡᱽ ᱨᱮ ᱢᱮᱱᱟᱜ ᱟᱠᱟᱫᱟ ᱡᱮ ᱧᱮᱞ ᱧᱮᱯᱮᱞ, ᱡᱚᱢ ᱧᱩ ᱛᱟᱨᱯᱚᱨ ᱦᱚᱨ ᱨᱚᱜ ᱛᱟᱨᱯᱚᱨ ᱵᱟᱹᱦᱩ ᱵᱟᱸᱫᱤ, ᱛᱟᱨᱯᱚᱨᱮ ᱢᱤᱫᱴᱮᱱ ᱵᱟᱯᱞᱟ ᱥᱟᱹᱜᱟᱹᱭ ᱨᱮᱱᱟᱜ ᱨᱩᱯ ᱠᱚ ᱦᱟᱛᱟᱣᱮᱫᱟ᱾
ᱟᱪᱪᱷᱟ ᱱᱚᱸᱰᱮ ᱦᱚᱸᱜ-ᱚᱭ ᱛᱚ ᱟᱹᱰᱤ
ᱱᱤᱭᱟᱹ ᱫᱚ ᱦᱳᱭᱛᱳ ᱡᱤᱱᱤᱥᱴᱟᱜ ᱫᱚ ᱵᱟᱝ ᱠᱷᱟᱨᱟᱯ ᱠᱟᱱᱟ ᱥᱩᱫᱩ ᱢᱳᱰᱤᱯᱷᱟᱭ ᱠᱟᱱᱟ᱾ ᱛᱚᱠᱷᱚᱱ ᱫᱚ ᱨᱚᱯᱚᱲ ᱵᱟᱝ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱨᱚᱯᱚᱲ ᱠᱟᱛᱮ ᱵᱟᱯᱞᱟ ᱦᱩᱭᱩᱜ ᱠᱟᱱᱟ᱾ ᱠᱟᱨᱚᱱ ᱢᱤᱫᱴᱮᱱ ᱦᱚᱲ ᱟᱢ ᱢᱚᱸᱡᱽ ᱛᱮ ᱡᱚᱠᱷᱚᱱ ᱜᱮᱢ ᱵᱟ ᱵᱟᱰᱟᱭᱮᱭᱟ ᱩᱱᱤ ᱥᱟᱶᱛᱮ ᱛᱮᱦᱮᱸ ᱛᱮ ᱚᱥᱩᱵᱤᱫᱟ ᱵᱟᱝ ᱦᱩᱭᱩᱜ ᱛᱟᱢᱟ, ᱢᱮᱱᱠᱷᱟᱱ ᱢᱤᱫ ᱢᱤᱫᱴᱮᱱ ᱦᱚᱲ ᱡᱚᱠᱷᱚᱱ ᱵᱟᱢ ᱵᱟᱰᱟᱭᱟ ᱩᱱᱤ ᱥᱟᱶᱛᱮ ᱟᱪᱠᱟᱢ ᱛᱟᱦᱮᱱᱟ ᱛᱟᱦᱞᱮ ᱚᱵᱚᱥᱥᱳᱭ ᱚᱸᱰᱮ ᱚᱥᱩᱵᱤᱫᱟ ᱦᱩᱭᱩᱜ-ᱟ ᱚᱸᱰᱮ ᱫᱚ ᱩᱸ ᱠᱩᱲᱤ ᱜᱤᱫᱽᱨᱟᱹ ᱯᱟᱦᱟᱴᱟ ᱜᱮ ᱥᱮᱫᱟᱭ ᱦᱚᱸ ᱮᱰᱡᱟᱥᱴ ᱦᱩᱭᱩᱜ ᱠᱟᱱ ᱛᱟᱠᱚ ᱛᱟᱸᱦᱮᱱᱟ, ᱱᱤᱛᱚᱜ ᱫᱚ ᱱᱟᱭ ᱛᱚ ᱵᱟᱝ ᱡᱟᱦᱟᱸᱭ ᱟᱯᱚᱱ ᱛᱮᱠᱚ ᱵᱟᱯᱞᱟᱜ ᱠᱟᱱᱟ ᱩᱱᱠᱩ ᱫᱚ ᱵᱟᱝ ᱟ ᱡᱟᱦᱟᱸᱭ ᱢᱟᱱᱮ ᱚᱱᱠᱟ ᱜᱚᱜᱚ ᱵᱟᱵᱟ ᱧᱮᱞ ᱠᱟᱛᱮᱫ ᱠᱚ ᱵᱟᱯᱞᱟᱜ ᱠᱟᱱᱟ ᱚᱸᱰᱮ ᱠᱤᱱᱛᱩ ᱠᱩᱲᱤ ᱜᱤᱫᱽᱨᱟᱹᱣᱟᱜ ᱮᱰᱡᱟᱥᱴ ᱦᱩᱭᱩᱜ ᱠᱟᱱ ᱛᱟᱠᱚᱣᱟ᱾ ᱦᱳᱭᱛᱚ ᱱᱤᱭᱟᱹ ᱠᱷᱟᱹᱛᱤᱨ ᱛᱮ ᱮᱢᱚᱱ ᱦᱚᱸ ᱧᱮᱞ ᱠᱟᱱᱟ ᱡᱮ ᱠᱩᱲᱤ ᱜᱤᱫᱽᱨᱟᱹ ᱠᱚ ᱨᱳᱦᱮᱫᱮ ᱠᱟᱱᱟ ᱡᱟᱢᱟᱭ ᱚᱲᱟᱜ ᱨᱮ ᱥᱮᱱ ᱠᱟᱛᱮᱫ᱾ ᱠᱟᱨᱚᱱ ᱩᱱᱤ ᱛᱟᱞ ᱵᱟᱭ ᱢᱤᱞᱟᱹᱣ ᱫᱟᱲᱮᱭᱟᱜ ᱠᱟᱱᱟ, ᱟᱨ ᱡᱮᱢᱚᱱ ᱞᱟᱦᱟᱛᱮ ᱠᱷᱚᱱᱟᱜ ᱨᱚᱲ ᱞᱮᱠᱷᱟᱱ ᱫᱚ ᱡᱚᱛᱚ ᱠᱤᱪᱷᱩ ᱠᱚᱲᱟ ᱜᱤᱫᱽᱨᱟᱹ ᱦᱚᱸ ᱤᱱᱟᱹᱜ ᱜᱟᱱᱮ ᱵᱩᱡᱽ ᱫᱟᱲᱮᱭᱟᱭ ᱠᱟᱱᱟ ᱛᱤᱱᱟᱹᱜ ᱜᱟᱱ ᱥᱤᱢᱤᱛ ᱛᱚ ᱯᱚᱨᱤᱢᱟᱱ ᱱᱩᱭᱮ ᱪᱮᱫ ᱮ ᱫᱟᱲᱮᱭᱟᱜ-ᱟ ᱪᱮᱫ ᱠᱟᱹᱢᱤ ᱵᱟᱭ ᱫᱟᱲᱮᱭᱟᱜ-ᱟ, ᱮᱵᱚᱝ ᱜᱚᱜᱚ ᱵᱟᱵᱟ ᱚᱸᱰᱮ ᱵᱩᱡᱷᱟᱹᱣ ᱠᱟᱛᱮᱫ ᱠᱷᱩᱵ ᱥᱩᱱᱫᱚᱨ ᱢᱤᱫᱴᱮᱱ ᱯᱚᱨᱤᱵᱮᱥ ᱛᱳᱭᱨᱤᱜ ᱠᱟᱱᱟ᱾
ᱦᱩᱸ᱾
ᱦᱮᱸ ᱥᱮ᱾
ᱦᱮᱸ ᱦᱮᱸ ᱦᱮᱸ᱾ ᱦᱩᱸ, ᱫᱤᱭᱮ ᱱᱚᱸᱰᱮ ᱟᱨ ᱢᱤᱫᱴᱮᱱ ᱠᱩᱠᱞᱤᱧ ᱫᱚᱦᱚᱭᱟ᱾
ᱦᱮᱸ, ᱞᱟᱹᱭ ᱢᱮ᱾
ᱠᱩᱠᱞᱤ ᱫᱚ ᱱᱤᱭᱟᱹ, ᱡᱮ ᱞᱟᱦᱟᱛᱮ ᱡᱟᱦᱟᱸ ᱵᱟᱯᱞᱟ ᱠᱚ ᱦᱩᱭᱩᱜ ᱠᱟᱱ ᱛᱟᱦᱮᱸ ᱠᱟᱱᱟ ᱦᱮᱸ ᱥᱮ᱾ ᱛᱚᱠᱷᱚᱱ ᱛᱚ ᱟᱨᱠᱤ ᱞᱟᱦᱟ ᱠᱷᱚᱱ ᱫᱚ ᱧᱮᱞ ᱧᱮᱯᱮᱞ ᱠᱟᱛᱮᱫ ᱫᱚ ᱵᱟᱝ ᱦᱩᱭ ᱠᱟᱱᱟ᱾ ᱠᱤᱱᱛᱩ ᱞᱟᱦᱟ ᱛᱮᱱᱟᱜ ᱡᱟᱦᱟᱸ ᱵᱟᱯᱞᱟ ᱦᱩᱭ ᱠᱟᱱᱟ, ᱡᱟᱦᱟᱸ ᱛᱤᱱᱟᱹᱜ ᱜᱮ ᱦᱩᱭ ᱠᱟᱱᱟ
ᱦᱩᱸ᱾
ᱚᱱᱟᱨᱮ ᱦᱟᱱᱰᱮᱨᱮᱰ ᱯᱟᱨᱥᱮᱱ ᱮᱠᱫᱚᱢ ᱚᱱᱟ ᱵᱟᱯᱞᱟ ᱴᱤᱠᱟᱹᱣ ᱠᱟᱱᱟ᱾
ᱦᱩᱸ᱾
ᱦᱮᱸ, ᱠᱤᱱᱛᱩ ᱱᱤᱛᱳᱜ ᱫᱚ ᱟᱨ ᱚᱱᱟ ᱫᱚ ᱵᱟᱭ ᱧᱮᱞᱚᱜᱚᱜ ᱠᱟᱱᱟ᱾
ᱦᱩᱸ᱾
ᱢᱟᱱᱮ ᱵᱟᱯᱞᱟ ᱛᱚ ᱦᱩᱭᱩᱜ ᱠᱟᱱᱟ ᱱᱚᱝᱠᱟ ᱧᱮᱞ ᱧᱮᱯᱮᱞ ᱠᱟᱛᱮ ᱠᱟᱛᱮ ᱦᱚᱸ, ᱟᱨ ᱟᱯᱱᱮ ᱱᱚᱝᱠᱟ ᱱᱤᱡᱮᱛᱮ ᱠᱩᱥᱤ, ᱠᱩᱥᱤ ᱠᱩᱥᱤ ᱠᱟᱛᱮᱜ ᱦᱚᱸ᱾ ᱠᱤᱱᱛᱩ ᱚᱱᱟ ᱵᱟᱯᱞᱟ ᱚᱱᱟ ᱵᱟᱯᱞᱟ ᱦᱚᱸ ᱢᱟᱱᱮ ᱢᱟᱱᱮ ᱩᱱᱟᱹᱜ ᱫᱤᱱ ᱴᱤᱠᱟᱹᱜᱼᱟ ᱥᱮ ᱵᱟᱝ ᱴᱤᱠᱟᱹᱜᱼᱟ? ᱚᱱᱟ ᱦᱚᱸ ᱢᱤᱫᱴᱮᱱ ᱥᱚᱱᱫᱮᱦᱚ ᱛᱟᱦᱮᱸᱱ ᱠᱟᱱᱟ ᱾
ᱦᱩᱸ ᱾
ᱟᱨ ᱱᱤᱭᱟᱹ ᱫᱚ ᱪᱮᱫᱟᱜ ᱦᱩᱭᱩᱜ ᱠᱟᱱ ᱛᱮ?
ᱤᱧ ᱱᱤᱭᱟᱹ ᱨᱮ ᱱᱤᱭᱟᱹᱜᱤᱧ ᱢᱮᱱᱟ ᱮᱸᱜ ᱥᱮᱫᱟᱭ ᱨᱮᱱᱟᱜ ᱡᱟᱦᱟᱸ ᱵᱟᱯᱞᱟ ᱥᱟᱹᱜᱟᱹᱭ ᱛᱟᱦᱮᱸ ᱠᱟᱱᱟ ᱮᱠᱡᱟᱢᱯᱮᱞ ᱦᱤᱥᱟᱹᱵᱽ ᱛᱮ ᱪᱷᱚᱴᱳ ᱢᱤᱫᱴᱮᱡ ᱮᱠᱡᱟᱢᱯᱮᱞ ᱤᱧ ᱟᱢᱤᱧ ᱮᱢᱟᱢ ᱠᱟᱱᱟ ᱾ ᱮᱠᱡᱟᱢᱯᱚᱞ ᱫᱚ ᱱᱤᱭᱟᱹᱜ ᱜᱮ ᱡᱮ ᱧᱮᱞ ᱟᱢ ᱜᱚᱜᱚ ᱛᱟᱠᱩ ᱱᱤᱛ ᱨᱮᱦᱚᱸ ᱚᱲᱟᱜ ᱨᱮ
ᱦᱩᱸ᱾
ᱢᱤᱫᱴᱮᱱ ᱟᱹᱞᱩ ᱡᱩᱫᱤ ᱠᱷᱟᱹᱨᱟᱯ ᱟᱠᱟᱱᱟ
ᱦᱩᱸ᱾
ᱡᱟᱦᱟᱸ ᱛᱤᱱᱟᱹᱜ ᱯᱚᱨᱤᱢᱟᱱ ᱠᱷᱟᱨᱟᱯ ᱟᱠᱟᱱᱟ ᱤᱱᱟᱹᱜ ᱜᱟᱱ ᱯᱚᱨᱤᱢᱟᱱ ᱫᱚᱠᱚ ᱜᱮᱫ ᱜᱤᱰᱤ ᱠᱟᱜᱼᱟ ᱾
ᱦᱩᱸ ᱾
ᱟᱨ ᱵᱟᱠᱤᱴᱟ ᱯᱚᱨᱤᱢᱟᱱ ᱫᱚ ᱩᱛᱩ ᱨᱮᱠᱚ ᱢᱮᱥᱟᱞᱟ ᱾
ᱦᱚᱸ ᱾
ᱱᱤᱭᱟᱹ ᱛᱟᱞᱟ ᱛᱮ ᱱᱤᱭᱟᱹ ᱜᱮᱧ ᱞᱟᱹᱭ ᱨᱮᱱᱟᱜ ᱤᱧ ᱨᱤᱠᱟᱹᱭ ᱮᱫᱟ ᱡᱮ ᱡᱚᱠᱷᱚᱱ ᱢᱤᱫᱴᱮᱡ ᱥᱟᱹᱜᱟᱹᱭ ᱛᱟᱞᱟ ᱨᱮ ᱠᱟᱹᱯᱟᱹᱨᱤ ᱛᱟᱯ ᱛᱟᱯᱟᱢ ᱡᱷᱚᱜᱽᱲᱟ ᱦᱟᱱᱟ ᱱᱤᱭᱟᱹ ᱵᱚᱦᱩ ᱠᱤᱪᱷᱩ ᱦᱩᱭᱩᱜᱼᱟ ᱾ ᱦᱮᱸ ᱥᱮ, ᱮᱨ ᱢᱟᱱᱮ ᱡᱮ ᱯᱩᱨᱟᱹ ᱥᱟᱹᱜᱟᱹᱭ ᱴᱟᱜ ᱪᱟᱵᱟ ᱫᱚᱨᱠᱟᱨᱟᱭ, ᱚᱱᱠᱟᱱᱟᱜ ᱠᱚᱱᱚ ᱢᱟᱱᱮ ᱫᱚ ᱵᱟᱹᱱᱩᱜᱼᱟ ᱾ ᱡᱟᱦᱟᱸ ᱡᱟᱭᱜᱟ ᱴᱟᱜ ᱵᱟᱹᱲᱤᱡ ᱟᱠᱟᱱᱟ ᱥᱮ ᱡᱟᱦᱟᱸ ᱡᱟᱭᱜᱟ ᱠᱷᱟᱹᱛᱤᱨ ᱛᱮ ᱛᱤᱦᱤᱧ ᱮᱯᱮᱨᱦᱮᱰᱮᱡ ᱥᱤᱨᱡᱟᱹᱣ ᱟᱠᱟᱱᱟ᱾ ᱚᱱᱟ ᱥᱩᱫᱩ ᱥᱟᱭᱤᱰ ᱨᱮ ᱫᱚᱦᱚ ᱜᱟ ᱫᱚᱦᱚ ᱠᱟᱛᱮᱜ ᱵᱟᱹᱠᱤᱴᱟ ᱫᱚ ᱥᱟᱞ ᱢᱮᱥᱟ ᱠᱟᱛᱮᱜ ᱨᱚᱲ ᱞᱟᱸᱫᱟ ᱠᱟᱛᱮᱜ ᱜᱮ, ᱚᱱᱟ ᱥᱟᱹᱜᱟᱹᱭ ᱥᱮ ᱚᱱᱟ ᱢᱩᱦᱩᱨᱛᱚ ᱫᱚ ᱠᱟᱴᱟᱣ ᱦᱩᱭᱩᱜᱼᱟ ᱾
ᱟᱪᱪᱷᱟ ᱾
ᱚᱱᱟ ᱡᱤᱱᱤᱥ ᱛᱟᱦᱮᱸ ᱠᱟᱱᱟ ᱟᱨ ᱱᱮᱛᱟᱨ ᱫᱚ ᱠᱟᱨᱚᱱ ᱦᱩᱭᱩᱜ ᱠᱟᱱᱟ ᱠᱩᱲᱤ ᱜᱤᱫᱽᱨᱟᱹ ᱦᱚᱸ ᱠᱚᱲᱟ ᱜᱤᱫᱽᱨᱟᱹ ᱞᱮᱠᱟ ᱯᱷᱨᱤᱰᱚᱢ, ᱢᱤᱫᱴᱤᱱ ᱥᱟᱛᱮᱧ ᱵᱟᱯᱞᱟ ᱭᱮᱱ ᱛᱮᱫᱚ ᱪᱮᱫ ᱪᱤᱠᱟᱹᱭ ᱮᱱᱟ? ᱟᱨᱚ ᱢᱤᱫᱴᱮᱱ ᱥᱟᱛᱮ ᱤᱧ ᱵᱟᱯᱞᱟᱜᱼᱟ ᱾ ᱥᱮᱧ ᱵᱟᱯᱞᱟ ᱡᱚᱱᱟᱜᱼᱟ, ᱥᱮᱧ ᱵᱟᱯᱞᱟ ᱫᱟᱲᱮᱭᱟᱜᱼᱟ? ᱡᱩ ᱡᱩᱫᱤ ᱨᱚᱡᱽᱜᱟᱨ ᱛᱟᱦᱮᱸᱱ ᱛᱤᱧᱟ ᱾ᱩᱦᱟᱹᱨ ᱵᱷᱟᱵᱽ ᱵᱚᱱᱟ ᱵᱚᱫᱚᱞᱚᱜ ᱠᱟᱱᱟ᱾ ᱢᱮᱱᱠᱷᱟᱱ ᱮᱸᱻ ᱡᱟᱦᱟᱸ ᱠᱩ ᱦᱮᱸ᱾ ᱡᱮ ᱩᱱᱤ ᱡᱩᱫᱤ ᱤᱧ ᱵᱟᱭ ᱫᱚᱦᱚᱧᱟ, ᱪᱮᱫ ᱨᱮ ᱪᱤᱠᱟᱹᱭ ᱮᱱᱟ, ᱤᱧᱦᱚᱸ ᱟᱨᱚᱧ ᱧᱟᱢ ᱠᱚᱣᱟ᱾ ᱢᱮᱱ ᱠᱷᱟᱱ ᱥᱮᱫᱟᱭ ᱥᱚᱢᱚᱭ ᱫᱚ ᱚᱱᱟ ᱥᱤᱥᱴᱮᱢ ᱫᱚ ᱵᱟᱝ ᱛᱟᱦᱮᱸ ᱠᱟᱱᱟ ᱾ ᱫᱚᱦᱚ ᱠᱷᱟᱡᱽ ᱩᱱᱤ ᱜᱮ ᱫᱚᱦᱚ ᱩᱛᱟᱹᱨ ᱮᱭᱟ ᱟᱨ ᱵᱟᱠᱷᱟᱡᱽ ᱵᱟᱹᱜᱤ ᱠᱷᱟᱡᱽ ᱮᱠᱫᱚᱢ ᱮ ᱵᱟᱹᱜᱤ ᱩᱛᱟᱹᱨ ᱮᱭᱟ᱾ ᱟᱨ ᱚᱱᱟ ᱚᱱᱟ ᱡᱟᱹᱥᱛᱤ ᱧᱮᱞᱚᱜᱚᱜ ᱠᱟᱱ ᱛᱟᱦᱮᱸᱱᱟ ᱾ᱚᱱᱟ ᱠᱷᱟᱹᱛᱤᱨ ᱛᱮ ᱥᱮᱫᱟᱭ ᱨᱮᱱᱟᱜ ᱵᱟᱯᱞᱟ ᱫᱚ ᱠᱤᱱ ᱛᱩ ᱴᱤᱠᱟᱹᱣ ᱟᱠᱟᱱᱟ᱾ ᱫᱟᱞ ᱠᱟᱛᱮᱜ ᱛᱚᱞ ᱠᱟᱛᱮ ᱜᱚᱜᱚ ᱵᱟᱵᱟ ᱟᱜ ᱠᱟᱛᱷᱟ ᱫᱚ ᱵᱚᱸᱜᱟ ᱵᱟᱨᱟ-ᱵᱟᱨᱤ, ᱡᱮ ᱮ ᱵᱤᱴᱤ ᱦᱚᱲ ᱚᱲᱟᱜ ᱱᱟ ᱫᱟᱫᱟᱞᱟᱠᱚ ᱟᱸᱡᱚᱢᱟᱠᱚ ᱱᱚᱣᱟ ᱠᱟᱛᱷᱟ ᱱᱚᱜᱼᱚᱭ ᱱᱚᱝᱠᱟ ᱱᱮᱛᱟᱨ ᱫᱚ ᱪᱮᱫᱟᱜ ᱮᱫᱟᱞᱮᱧᱟ? ᱪᱮᱫ ᱟᱫᱮ ᱫᱟᱞᱮᱧᱟ? ᱦᱚᱱᱟ ᱢᱟᱱᱮ ᱠᱚᱥᱪᱮᱱ ᱩᱯᱚᱨ ᱚᱥᱪᱮᱱ ᱡᱮ ᱩᱱᱤ ᱴᱷᱮᱱᱤᱧ ᱛᱟᱦᱮᱱ ᱠᱟᱱᱟ, ᱥᱮᱠᱚ ᱡᱟᱢᱟᱭ ᱟᱠᱟᱫᱤᱧᱟ ᱩᱱᱤ ᱴᱷᱮᱱ ᱛᱟᱦᱮᱸ ᱜᱮ ᱦᱩᱭᱩᱜᱼᱟ, ᱚᱱᱠᱟ ᱡᱤᱱᱤᱥ ᱴᱟᱜ ᱫᱚ ᱵᱟᱠᱚ ᱢᱚᱱᱭᱮᱫᱟ, ᱩᱱᱠᱩ ᱫᱚᱠᱚ ᱢᱮᱱ ᱮᱫᱟ ᱰᱟᱭᱨᱮᱠᱴ ᱱᱚᱰᱮ ᱠᱷᱚᱱᱟᱜ ᱪᱷᱟᱰᱟᱣ ᱞᱮᱱ ᱠᱷᱟᱱ ᱜᱮ ᱴᱷᱤᱠᱚᱜᱼᱟ ᱥᱟᱱᱛᱤᱧ ᱧᱟᱢᱟ᱾
ᱦᱳᱭ᱾ ᱦᱮᱸ ᱢᱟ ᱱᱤᱛᱚᱜ ᱫᱚ ᱟᱭᱢᱟ ᱞᱟᱝ ᱨᱚᱲ ᱠᱮ-ᱟ ᱱᱚᱝᱠᱟ ᱜᱮ ᱟᱨᱚ ᱞᱟᱝ ᱨᱚᱲᱟ ᱦᱟᱸᱜ᱾
ᱦᱩᱸ᱾
ᱦᱮᱸ ᱢᱟ᱾